ᱟᱸᱡᱚᱢᱚᱜ ᱠᱟᱱᱟ?
ᱨᱚᱲ ᱵᱟᱝ ᱟᱸᱡᱚᱢᱚᱜ ᱠᱟᱱ ᱛᱟᱵᱮᱱᱟ᱾
ᱱᱤᱛᱚᱜ ᱱᱤᱛᱚᱜ ᱟᱸᱡᱚᱢᱚᱜ ᱠᱟᱱᱟ?
ᱦᱮᱸ ᱚᱠᱟ ᱫᱚᱵᱮᱱ ᱛᱤᱸᱜᱩᱣ ᱠᱟᱱᱟ ᱚᱸᱰᱮ ᱜᱮ ᱛᱤᱸᱜᱩ ᱠᱚᱜ ᱵᱮᱱ ᱵᱟᱠᱷᱟᱱ ᱴᱟᱣᱟᱨ ᱦᱟᱸᱜ-ᱮ ᱰᱤᱥᱴᱟᱵ ᱮᱫ ᱛᱟᱵᱮᱱᱟᱭ᱾ ᱠᱟ ᱵᱟᱴᱟᱣᱮ
ᱦᱳᱭ ᱦᱳᱭ ᱦᱳᱭ ᱟᱫᱚ ᱟᱞ ᱥᱮᱫ ᱢᱟ ᱫᱚᱢᱮ ᱦᱚᱭ ᱫᱟᱜ ᱜᱮᱭᱟᱭ ᱫᱚᱢᱮ ᱡᱟᱹᱯᱩᱫ ᱮᱫᱟᱭ
ᱟᱫᱚ ᱦᱳᱲᱳ ᱠᱚᱫᱚ ᱛᱟᱦᱚᱞᱮ ᱛᱤᱱᱟᱹᱜ ᱜᱟᱱ ᱯᱮ ᱨᱚᱦᱚᱭ ᱟᱫᱷᱤᱭ ᱠᱟᱜᱼᱟ ᱥᱮ ᱯᱮ ᱥᱟᱨᱫᱤ ᱯᱮ ᱨᱚᱦᱚᱭᱮᱫᱼᱟ
ᱦᱮᱸ ᱟᱞᱮ ᱫᱚ ᱦᱚᱜᱼᱚᱭ ᱞᱮ ᱨᱚᱦᱚᱭᱮᱫᱼᱟ ᱥᱟᱹᱨᱫᱤ ᱜᱮ ᱱᱤᱛᱚᱜ ᱫᱚ ᱟᱨ ᱦᱚᱸᱜᱼᱚᱭ ᱱᱚᱝᱠᱟ ᱫᱚᱢᱮ ᱫᱟᱜ ᱮᱫᱟᱭ ᱥᱤᱧ ᱧᱤᱫᱟᱹᱭ ᱥᱚᱢᱟᱱ ᱟᱠᱟᱜᱼᱟ ᱡᱟᱹᱯᱩᱫᱮ ᱞᱟᱜᱟᱣ ᱟᱠᱟᱫᱼᱟ ᱫᱚᱢᱮ ᱟᱫᱚ ᱵᱷᱟᱹᱜᱤ ᱛᱮ ᱦᱚᱸ ᱵᱟᱢ ᱨᱚᱦᱚᱭ ᱫᱟᱲᱮᱭᱟᱜᱼᱟ ᱮ ᱫᱚᱢᱮ ᱫᱟᱜ ᱞᱮᱠᱷᱟᱱᱡ ᱫᱟᱜᱟᱭ ᱟᱨᱚ ᱩᱢᱩᱞᱚᱜ ᱢᱮ ᱜᱩᱸᱜᱩᱜ ᱢᱮ ᱪᱷᱟ ᱥᱮᱛᱟᱜ ᱢᱮ ᱟᱨ ᱨᱚᱦᱚᱭ ᱢᱮ ᱚᱱᱮ ᱚᱱᱠᱟ ᱞᱮ ᱠᱟᱹᱢᱤᱭᱮᱫᱟ ᱟᱨ ᱟᱯᱮ ᱫᱚ ᱛᱟᱦᱚᱞᱮ ᱯᱮ ᱨᱚᱦᱚᱭᱟ ᱠᱮ ᱥ ᱨᱮᱤᱫᱤ
ᱟᱞᱮ ᱥᱮᱱ ᱫᱚ ᱚᱱᱠᱟ ᱫᱟᱜ ᱜᱮ ᱥᱟᱹᱨᱫᱤ ᱢᱟᱱᱮ ᱞᱟᱹᱴᱩ ᱧᱚᱜ ᱫᱟᱜ ᱜᱮ ᱵᱟᱭ ᱫᱟᱜ ᱠᱟᱫᱟ ᱟᱞᱮ ᱢᱟ ᱦᱟᱜ ᱚᱱᱛᱮ ᱢᱟ ᱦᱟᱸᱜ ᱫᱤᱥᱚᱢ ᱟᱫᱚ ᱠᱚᱢ ᱧᱚᱜ ᱜᱮ ᱫᱟᱜ ᱟᱠᱟᱫᱟᱭ ᱟᱫᱚ ᱚᱱᱠᱟ ᱠᱷᱮᱛ ᱨᱮ ᱢᱟᱱ ᱞᱟᱜᱟᱜ ᱞᱮᱠᱟ ᱫᱚ ᱵᱟᱭ ᱫᱟᱜ ᱟᱠᱟᱫᱟ ᱡᱟᱦᱟᱸᱭ ᱠᱚᱣᱟᱜ ᱵᱟᱹᱭᱦᱟᱹᱲ ᱢᱮᱱᱟᱜᱼᱟ᱾ ᱩᱱᱤᱠᱩ ᱠᱚᱣᱟᱜ ᱜᱮ ᱵᱟᱨᱭᱟ ᱠᱚ ᱨᱚᱦᱚᱭ ᱟᱠᱟᱫᱟ ᱩᱱᱠᱩ ᱦᱚᱸ ᱢᱟᱱᱮ ᱡᱟᱹ ᱜᱟᱱ ᱫᱚ ᱵᱟᱝᱟ ᱟᱞᱮᱥᱮᱱ ᱫᱚ ᱚᱱᱠᱟ ᱢᱟᱱᱮ ᱫᱟᱜ ᱞᱮᱠᱷᱟᱱᱮ ᱵᱷᱟᱜᱤ ᱜᱮ ᱟᱨ ᱵᱟᱝᱠᱷᱟᱱ ᱟᱞᱮ ᱥᱮᱱ ᱫᱚ ᱢᱩᱪᱟᱹᱫ ᱢᱩᱪᱟᱹᱫ ᱫᱚᱢᱮ ᱫᱟᱜᱟ ᱚᱱᱟᱛᱮ ᱵᱷᱟᱫᱚᱨ ᱵᱚᱸᱜᱟ ᱫᱷᱵᱤᱡ ᱛᱮ ᱨᱚᱦᱚᱭ ᱜᱮᱭᱟ
ᱦᱳᱭ ᱦᱳᱭ ᱦᱳᱭ ᱦᱮᱸᱛᱚ ᱟᱞᱮ ᱦᱚᱸ ᱮᱠᱷᱟᱱ ᱚᱱᱠᱟᱜ ᱜᱮ ᱦᱚᱜᱼᱚᱭ ᱞᱮ ᱨᱚᱦᱚᱭᱮᱫ ᱜᱮᱭᱟᱜ ᱮᱠᱷᱟᱱ ᱨᱚᱦᱚᱭ ᱦᱟᱛᱟᱲ ᱜᱮᱭᱟᱞᱮ
ᱚ
ᱟᱞᱮ ᱦᱚᱸ ᱚᱠᱟ ᱵᱚᱪᱷᱚᱨ ᱫᱚ ᱵᱷᱟᱫᱚᱨ ᱵᱚᱸᱜᱟ ᱦᱚᱞᱮ ᱛᱤᱭᱜ ᱜᱮᱭᱟ ᱨᱚᱦᱚᱭ ᱛᱟᱭᱚᱢ ᱜᱚᱫᱚᱜ ᱟᱹ
ᱚ ᱟᱫᱚ ᱞᱟᱹᱭ ᱮᱫᱤᱧ ᱟᱯᱮᱥᱱ ᱫᱚ ᱢᱟᱱᱮ ᱥᱮᱨᱢᱟ ᱨᱮ ᱛᱤᱱᱟᱹᱜ ᱫᱷᱟᱣ ᱠᱚ ᱪᱟᱥᱟ ᱜᱮᱭᱟ ᱟᱨ ᱢᱟᱱᱮ ᱚᱠᱟᱴᱟᱜ ᱢᱟᱱᱮ ᱦᱩᱲᱩ ᱚᱠᱟᱴᱟᱜ ᱦᱩᱲᱩ ᱢᱟᱱᱮ ᱟᱯᱮ ᱥᱮᱱ ᱢᱟᱱᱮ ᱡᱟᱹᱥᱛᱤ ᱟᱱᱮ ᱚᱱᱟ ᱦᱩᱲᱩ ᱨᱮᱱᱟᱜ ᱧᱩᱛᱩᱢ ᱠᱚ ᱚᱱᱟ ᱦᱩᱲᱩ ᱡᱟᱹᱛᱤ ᱦᱩᱭᱩᱜᱼᱟ
ᱵᱤᱥ ᱞᱮᱠᱟ ᱵᱟᱝ ᱟᱸᱡᱚᱢ ᱞᱮᱱᱟ ᱤᱭᱟᱹ ᱟᱞᱮ ᱫᱚ ᱥᱮᱨᱢᱟ ᱨᱮᱫᱚ ᱵᱟ ᱫᱷᱟᱣ ᱜᱮᱞᱮ ᱪᱟᱥᱟ ᱦᱳᱭ ᱦᱳᱭ ᱱᱤᱛᱳ ᱫᱚ ᱴᱷᱤᱠ ᱜᱮ ᱧᱚᱜ ᱠᱟᱱᱟ ᱤᱭᱟᱹ ᱥᱢ ᱵᱟᱨᱟᱭ ᱪᱟᱥᱟ ᱟᱨ ᱮᱸ ᱡᱟᱦᱟᱸ ᱫᱚ ᱱᱤᱛᱚᱜ ᱡᱟᱦᱟᱸ ᱵᱚᱨᱥᱟ ᱥᱩᱚᱢᱚᱭ ᱫᱚ ᱵᱤᱵᱤ ᱮᱜᱟᱨᱚ ᱠᱚ ᱜᱷᱩᱴᱩ ᱨᱮᱫᱚ ᱪᱷᱩ ᱛᱤᱨᱤᱥ ᱠᱚ ᱫᱷᱚᱱᱚᱨᱟᱡᱽ ᱠᱚ ᱛᱟᱯᱚᱨᱮ ᱥᱚᱨᱱᱚ ᱠᱚᱞᱮ ᱨᱚᱦᱚᱭᱟ ᱟᱨ ᱡᱟᱦᱟᱸ ᱚᱱᱮ ᱫᱷᱚᱨᱚᱱ ᱫᱤᱱ ᱛᱚᱠᱷᱚᱱ ᱫᱚᱞᱮ ᱨᱚᱦᱚᱭ ᱜᱮᱭᱟ ᱚᱱᱟ ᱪᱷᱚᱛᱨᱤᱥ ᱦᱟᱞᱠᱟ ᱦᱩᱲᱩ ᱦᱚᱸ ᱚᱱᱟ ᱦᱚᱸ ᱜᱮᱞᱮ ᱨᱚᱦᱚᱭ ᱜᱮᱭᱟ ᱞᱮ ᱦᱳᱭ ᱟᱫᱚ ᱦᱟᱸᱜ ᱠᱷᱟᱱ ᱤᱭᱟᱹ ᱵᱮᱥᱤᱨ ᱵᱷᱟᱜᱽ ᱫᱚ ᱵᱚᱨᱥᱟ ᱱᱟᱜ ᱦᱩᱲᱩ ᱫᱚ ᱫᱚᱢᱮ ᱫᱚ ᱵᱟᱝ ᱦᱩᱭᱩᱜᱼᱟ ᱯᱮᱴᱮᱡᱚᱜ ᱜᱮᱭᱟ ᱟᱨ ᱡᱟᱦᱟᱸ ᱚᱱᱟ ᱫᱷᱚᱨᱚᱢ ᱨᱮᱱᱟᱜ ᱦᱩᱲᱩ ᱵᱮᱥᱤᱭᱟᱜ ᱠᱷᱟᱱᱞᱮ ᱧᱮᱞ ᱮᱫᱼᱟ ᱟᱞᱮ ᱢᱟ ᱱᱚᱜᱼᱚᱭ ᱪᱟᱹᱥ ᱮᱜ ᱜᱮᱭᱟ ᱟᱫᱚ ᱚᱱᱟᱜᱮ ᱵᱮᱥᱤᱭᱟᱜ ᱚᱱᱟ ᱡᱚ ᱵᱤᱞᱤ ᱫᱚ ᱚᱱᱟ ᱵᱚᱨᱥᱟ ᱵᱚᱨᱥᱟ ᱨᱮᱱᱟᱜ ᱦᱩᱲᱩ ᱫᱚ ᱠᱚᱢ ᱜᱮᱭᱟ ᱠᱷᱟᱡ
ᱟᱫᱚ ᱟᱯᱮ ᱛᱤᱱᱟᱹᱜ ᱫᱷᱟᱣ ᱯᱮ ᱨᱚᱦᱚᱭ ᱜᱮᱛᱚ ᱦᱩᱲᱩ ᱠᱚ
ᱟᱞᱮ ᱫᱚ ᱥᱮᱨᱢᱟ ᱨᱮ ᱢᱤᱫ ᱫᱷᱟᱣ ᱜᱮ ᱚᱱᱟ ᱦᱚᱸ ᱡᱩᱫᱤ ᱢᱟᱱᱮ ᱦᱩᱭᱩᱜᱼᱟ ᱛᱟᱞᱦᱮ ᱵᱷᱟᱜᱤ ᱟᱨ ᱥᱤᱛᱩᱝ ᱫᱤᱱ ᱠᱚᱨᱮ ᱦᱚᱸ ᱢᱟᱱᱮ ᱡᱟᱦᱟᱸ ᱵᱚᱱ᱾ ᱨᱮᱦᱮᱫ ᱠᱚᱵᱚᱱ ᱥᱟᱯᱷᱟᱭᱟ ᱩᱱᱟᱹᱜ ᱚᱠᱛᱚ ᱦᱚᱸ ᱡᱮᱢᱚᱱ ᱫᱟᱜᱼᱼ ᱠᱚᱭ ᱧᱟᱢ ᱢᱟ ᱛᱟᱦᱚᱞᱮᱼᱼ ᱢᱟᱱᱮ ᱵᱷᱟᱜᱤ ᱜᱮ ᱢᱟᱱᱮ ᱦᱩᱲᱩ ᱠᱚ ᱦᱩᱭᱩᱜᱼᱟ ᱟᱨ ᱟᱞᱮᱥᱮᱱ ᱢᱟᱛᱚᱼᱼ ᱚᱱᱠᱟ ᱵᱟᱭ ᱫᱟᱜ ᱜᱮᱭᱟ ᱟᱫᱚᱼᱼ ᱮᱢᱚᱱ ᱦᱚᱸ ᱧᱮᱞ ᱦᱩᱭ ᱟᱠᱟᱱᱟ ᱡᱮ ᱜᱟᱱ ᱛᱤᱥ ᱜᱮ ᱵᱟᱝ ᱦᱩᱭ ᱟᱠᱟᱱᱟ ᱡᱟᱦᱟᱸ ᱫᱚ ᱠᱤᱨᱤᱧ ᱠᱟᱛᱮᱜ ᱚᱱᱠᱟ ᱡᱚᱢ ᱦᱳᱭᱼᱼ ᱟᱞᱮ ᱴᱮᱱ ᱫᱚ ᱫᱟᱜ ᱵᱷᱚᱨᱥᱟ ᱛᱮᱜᱮ ᱢᱟᱱᱮ ᱫᱟᱜ ᱥᱚᱢᱚᱭ ᱨᱮ ᱫᱟᱜ᱾ ᱡᱩᱫᱤ ᱟᱞᱮ ᱵᱷᱟᱜᱤ ᱜᱮ ᱟᱨ ᱵᱟᱠᱷᱟᱱ ᱫᱚ ᱚᱱᱠᱟ ᱤᱭᱟᱹ ᱠᱚᱠᱚ ᱡᱚᱢᱟ᱾ ᱯᱟᱱᱰᱨᱟ ᱠᱚᱠᱚ ᱡᱚᱢᱟ ᱟᱫᱚᱼᱼ ᱩᱱᱟᱹᱜ ᱫᱚ ᱵᱟᱝ ᱦᱳᱭᱳᱜᱼᱟ ᱟᱫᱚ ᱫᱟᱜ ᱞᱮᱠᱷᱟᱱ ᱫᱚ ᱦᱳᱭ ᱫᱚ ᱦᱳᱭᱳᱜ ᱜᱮᱭᱟ ᱾ ᱟᱫᱚ ᱞᱟᱹᱭ ᱮᱭᱟᱹᱧ ᱡᱮ ᱟᱯᱮ ᱥᱮᱱ ᱫᱚ ᱯᱟᱞᱮᱱ ᱤᱭᱟᱹ ᱠᱚᱼᱼ ᱢᱮᱱᱟᱜ ᱜᱮᱭᱟ ᱠᱮᱱᱮᱞ ᱠᱚ᱾
ᱦᱮᱸ ᱠᱮᱱᱮᱞ ᱦᱚᱸ ᱢᱮᱱᱟᱜ ᱜᱮᱭᱟ ᱟᱨ ᱥᱟᱶᱛᱮᱼᱼ ᱛᱮ ᱜᱟᱰᱟ ᱢᱮᱱᱟᱜ ᱛᱟᱞᱮᱭᱟ ᱟᱨ ᱵᱟᱸᱫᱷ ᱠᱚ ᱢᱮᱱᱟᱜ ᱛᱟᱞᱮᱭᱟ᱾ ᱟᱫᱚ ᱫᱟᱜ ᱵᱟᱠᱷᱟᱱ ᱵᱟᱝᱞᱮ ᱚᱵᱷᱟᱵᱚᱜ ᱜᱮᱭᱟ ᱟᱫᱚ ᱥᱮᱨᱢᱟ ᱫᱟᱜ ᱢᱮᱥᱟ ᱢᱮᱥᱤ ᱟᱨᱚ ᱜᱟᱰᱟ ᱫᱟᱜ ᱞᱮ᱾ ᱨᱟᱠᱟᱯ ᱜᱮᱭᱟ ᱢᱚᱴᱚᱨ ᱠᱚ ᱢᱮᱱᱟᱜ ᱛᱟᱞᱮᱭᱟ ᱵᱟᱹᱭᱥᱟᱹᱣ ᱠᱟᱜ ᱞᱮᱭᱟ ᱠᱚ ᱯᱟᱭᱤᱯ ᱠᱚ ᱟᱨᱼᱼ ᱥᱟᱶᱛᱮ ᱵᱟᱸᱫᱷ ᱨᱮᱱᱟᱜ ᱫᱟᱜ ᱠᱚ ᱢᱮᱥᱟᱢᱮᱥᱤ ᱞᱮ ᱨᱚᱦᱚᱭ ᱜᱚᱫ ᱜᱮᱭᱟ᱾
ᱚ ᱟᱪᱷᱟ ᱟᱪᱷᱟ ᱾
ᱟᱫᱚ ᱟᱞᱮ ᱥᱮᱫ ᱦᱚᱸ ᱡᱚᱠᱷᱚᱱ ᱡᱟᱦᱟᱸ ᱥᱮᱨᱢᱟ ᱵᱟᱭ ᱫᱟᱜᱟᱼᱼ ᱢᱤᱫ ᱥᱮᱨᱢᱟ ᱵᱟᱨ ᱥᱮᱨᱢᱟ ᱛᱚᱠᱷᱚᱱ ᱫᱚ ᱟᱞᱮ ᱥᱮᱫ ᱦᱚᱸ ᱟᱠᱟᱞ ᱫᱚ ᱦᱩᱭ ᱟᱠᱟᱱ ᱜᱮ ᱛᱟᱦᱮᱸᱫᱼᱟ ᱫᱩᱣᱟᱹᱨ ᱨᱮ᱾ ᱡᱟᱹᱱᱩᱢ ᱠᱚ ᱡᱷᱟᱱᱴᱤ ᱦᱚᱴᱚᱣᱟᱜ ᱛᱟᱦᱮᱸᱫᱼᱟ ᱱᱟᱢᱟᱞ ᱠᱚ ᱪᱟᱞᱟᱣ ᱵᱟᱲᱟ ᱟᱠᱟᱱᱟ ᱠᱟᱹᱢᱤ ᱠᱚ ᱪᱮᱫ ᱮᱢ ᱡᱚᱢᱟ ᱵᱟᱢᱼᱼ ᱠᱟᱹᱢᱤ ᱟᱹᱜᱩ ᱞᱮᱠᱷᱟᱡ᱾
ᱦᱮᱸ᱾
ᱵᱟᱨᱯᱮ ᱥᱮᱨᱢᱟ ᱡᱩᱫᱤ ᱵᱟᱭ ᱫᱟᱜᱟ ᱚᱱᱟ ᱡᱮᱣᱮᱫ ᱜᱟᱰᱟ ᱟᱸᱡᱮᱫ ᱮᱱ ᱜᱮ ᱦᱟᱸᱰᱮ ᱱᱟᱰᱮ ᱚᱱᱟ ᱰᱚᱵᱷᱟᱜ ᱠᱚᱨᱮ ᱫᱟᱜᱼᱼ ᱛᱟᱦᱮᱱᱟ᱾ ᱫᱟᱜ ᱜᱮ ᱵᱟᱹᱱᱩᱜᱼᱟ ᱪᱤᱠᱟᱹ ᱛᱮᱫᱚ ᱪᱟᱥ ᱠᱟᱛᱮᱢ ᱡᱚᱢᱟ ᱱᱚᱜᱼ ᱱᱚᱝᱠᱟ ᱟᱞᱮ ᱦᱚᱸᱞᱮ ᱧᱮᱞ ᱠᱟᱜᱼᱟ ᱦᱩᱭ ᱠᱟᱱ ᱜᱮᱭᱟ ᱟᱞᱮ ᱥᱮᱫ ᱦᱚᱸ᱾
ᱦᱳᱭ ᱟᱫᱚ ᱚᱱᱛᱮ ᱨᱮᱦ ᱢᱟᱱᱮ ᱟᱞᱮ ᱥᱮᱱ ᱫᱚ ᱯᱟᱞᱮᱫ ᱤᱧ ᱢᱚᱱᱮᱭᱮᱫᱼᱟ ᱢᱟᱱᱮᱼᱼ ᱢᱟᱱᱮ ᱫᱟᱜ ᱫᱚ ᱾
ᱟᱱᱟᱡᱽᱯᱟᱹᱛᱤ ᱠᱚ ᱪᱟᱥ ᱵᱟᱲᱟᱭ ᱜᱮᱭᱟᱯᱮ ᱥᱮ ᱵᱟᱝ ᱟᱯᱮ ᱫᱚ?
ᱦᱮᱸ ᱦᱮᱸ ᱤᱭᱟᱹ ᱥᱚᱵᱡᱤ ᱟᱸᱡ ᱫᱚᱞᱮ ᱪᱟᱥ ᱜᱮᱭᱟ ᱟᱫᱚ ᱱᱤᱛᱚᱜᱼᱼ ᱦᱳᱭ ᱦᱚᱜᱼᱚᱭ ᱱᱤᱛᱚᱜ ᱫᱚ ᱢᱟᱱᱮ ᱵᱟᱲᱜᱮ ᱨᱮ ᱢᱮᱱᱟᱜᱼᱟ ᱦᱚᱛᱚᱜ ᱠᱚ᱾ ᱠᱚ ᱠᱚᱸᱰᱦᱟ ᱠᱚ᱾ ᱵᱷᱤᱱᱰᱤ ᱠᱚ ᱩᱪᱷᱟᱹ ᱠᱚ ᱡᱷᱤᱸᱜᱟᱹ ᱠᱚᱞᱮ ᱨᱚᱦᱚᱭ ᱠᱟᱜ ᱠᱷᱟᱱ ᱚᱲᱟᱜ ᱯᱩᱡᱟᱹ ᱞᱮᱠᱟ ᱟᱨᱼᱼ ᱵᱟᱲᱜᱮ ᱨᱮᱠᱷᱟᱱ ᱵᱮᱸᱜᱟᱲ ᱨᱚᱦᱚᱭ ᱟᱠᱟᱜᱼᱟ ᱚᱱᱟ ᱟᱠᱷᱨᱤᱧ ᱡᱚᱢ ᱦᱚᱸ ᱜᱟᱱᱚᱜᱼᱟ ᱚᱲᱟᱜ ᱡᱚᱢ ᱦᱚᱸ ᱟᱨ ᱥᱟᱶᱛᱮᱼᱼ ᱟᱹᱠᱷᱨᱤᱧ ᱟᱞᱮ ᱫᱚ ᱵᱟᱡᱟᱨ ᱠᱚᱫᱚ ᱤᱫᱤ ᱵᱟᱝ ᱦᱩᱭᱩᱜᱼᱟ ᱚᱲᱟᱜ ᱨᱮᱜᱮ ᱜᱟᱹᱰᱤ᱾ ᱦᱤᱡᱩᱜᱼᱟ ᱯᱟᱹᱭᱠᱟᱹᱨ ᱠᱚ ᱦᱤᱡᱩᱜ ᱟᱠᱚ ᱟᱫᱚ ᱠᱚ, ᱩᱱᱠᱩᱜᱮ ᱜᱚᱫ ᱟᱠᱚᱢ ᱨᱟᱥᱛᱟ ᱨᱮᱢ ᱨᱟᱠᱟᱵᱟ ᱚᱸᱰᱮ ᱜᱮᱠᱚ ᱚᱡᱚᱱᱛᱮ ᱟᱨ᱾ ᱠᱚ ᱤᱫᱤᱭᱟᱠᱚ ᱦᱚᱸᱜᱼᱚ ᱱᱚᱝᱠᱟ ᱟᱞᱮ ᱥᱮᱫ ᱫᱚ᱾
ᱦᱩᱸ ᱟᱯᱮ ᱥᱮᱱ ᱜᱮ ᱱᱟᱯᱟᱭ ᱦᱳᱭ᱾ ᱟᱱᱟᱡᱽ ᱯᱟᱹᱛᱤ ᱦᱚᱸᱯᱮ ᱪᱟᱥ ᱵᱟᱲᱟᱭ ᱜᱮᱭᱟ ᱟᱞᱮᱥᱱ ᱫᱚ ᱦᱩᱲᱩ ᱜᱮ ᱢᱚᱸᱡᱽᱛᱮ ᱵᱟᱝ ᱦᱩᱭᱩᱜᱼᱟ ᱟᱱᱟᱼᱼ ᱯᱟᱛᱤ ᱫᱚ ᱚᱠᱟᱨᱮ ᱦᱩᱭᱩᱜᱼᱟ ᱟᱫᱚ ᱟᱞᱮᱥᱮᱱ ᱫᱚ ᱚᱱᱟ ᱢᱤᱫ ᱥᱩᱚᱢᱚᱭ ᱜᱮ ᱚᱱᱟ᱾ ᱢᱟᱱᱮ ᱚᱠᱟ ᱚᱠᱟ ᱚᱠᱛᱚ ᱨᱮ ᱢᱟᱱᱮ ᱛᱟᱦᱮᱨ ᱫᱚᱢᱮᱱᱮ᱾ ᱜᱮᱭᱟ᱾ ᱛᱟᱦᱮᱨ ᱠᱚᱜᱮ ᱫᱚᱢᱮ ᱦᱩᱭᱩᱜ-ᱟ, ᱠᱟᱞᱞᱟ ᱠᱚ ᱛᱟᱦᱮᱨ ᱠᱚ᱾ ᱚ, ᱚᱱᱟ ᱛᱟᱦᱮᱨ ᱜᱮ ᱦᱟᱸᱜ ᱟᱞᱮ ᱥᱮᱱ ᱫᱚ ᱡᱟᱹᱥᱛᱤ ᱟᱨ ᱠᱷᱩᱴᱤ, ᱛᱟᱦᱮᱨ ᱟᱨ ᱠᱷᱩᱴᱤ ᱫᱚᱢᱮ ᱦᱩᱭᱩᱜ-ᱟ ᱵᱟᱨᱭᱟ ᱯᱮᱭᱟ ᱱᱚᱝᱠᱟ ᱜᱟᱰᱟ ᱫᱷᱟᱨᱮ ᱨᱮ᱾ ᱞᱟᱹᱴᱩ ᱞᱟᱹᱴᱩ ᱠᱷᱮᱛ ᱢᱮᱱᱟᱜ-ᱟ, ᱟᱫᱚ ᱚᱱᱟ ᱠᱚᱨᱮ ᱦᱚᱲ ᱢᱟᱱᱮ ᱚᱝᱠᱟ ᱦᱟᱹᱴᱤᱧ ᱦᱟᱹᱴᱤᱧ ᱠᱟᱛᱮᱫ ᱠᱚ ᱪᱟᱥ ᱛᱟᱦᱮᱸᱜ ᱟᱨᱠᱤ, ᱚᱱᱟ ᱛᱟᱦᱮᱨ ᱜᱮ ᱫᱚᱢᱮ ᱦᱩᱭᱩᱜᱚᱜ-ᱟ᱾
ᱦᱮᱸ᱾
ᱟᱫᱚᱻ ᱟᱯᱮ ᱥᱮᱱ ᱫᱚ ᱢᱟᱱᱮ ᱮᱠᱷᱚᱱ ᱦᱟᱸᱜ ᱡᱟᱦᱟᱸ ᱵᱚᱱ ᱨᱚᱦᱚᱭ ᱵᱟᱲᱟᱭ ᱜᱮᱭᱟ ᱡᱟᱦᱟᱸ ᱡᱚᱸᱰᱨᱟ᱾ ᱠᱚᱻ, ᱚᱱᱟ ᱠᱚᱫᱚ ᱡᱚᱸᱰᱨᱟ ᱠᱚ, ᱨᱟᱦᱮᱲ ᱠᱚ᱾
ᱦᱮᱸ ᱦᱮᱸ᱾ ᱟᱫᱚ ᱟᱞᱮ ᱫᱚ ᱦᱟᱸᱜ ᱠᱷᱟᱱ ᱪᱟᱥ ᱫᱚ ᱵᱟᱝᱞᱮ ᱪᱟᱥᱮᱫ ᱜᱮᱭᱟ ᱛᱚ᱾ ᱫᱚ ᱵᱟᱝ ᱜᱮᱭᱟ᱾